ᱦᱮᱞᱳ᱾
ᱦᱮᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱜᱚᱝᱠᱮ, ᱟᱸᱡᱚᱢᱚᱜ ᱠᱟᱱᱟ?
ᱦᱮᱸ ᱟᱸᱡᱚᱢ ᱠᱟᱱᱟ, ᱟᱹᱞᱤᱧᱟ ᱟᱸᱡᱚᱢ ᱠᱟᱱᱟ ᱴᱷᱮᱠ ᱥᱟᱹᱦᱤᱸᱡ?
ᱦᱳᱭ ᱟᱡᱚᱢᱚᱜ ᱠᱟᱱᱟ ᱟᱹᱞᱤᱧᱟᱜ ᱱᱳᱭᱮᱥ ᱠᱚᱢᱚᱜ ᱠᱟᱱᱟ ᱱᱮ ᱪᱮᱛᱟ ᱜᱚᱝᱠᱮ?
ᱵᱟᱝ᱾
ᱦᱮᱞᱳ᱾
ᱦᱮᱸ ᱴᱷᱤᱠᱜᱮ ᱴᱷᱤᱠᱜᱮ ᱟᱸᱡᱚᱢᱚᱜ ᱠᱟᱱ ᱛᱟᱵᱤᱱᱟ᱾
ᱳ ᱴᱷᱤᱠᱮ ᱢᱟ ᱛᱟᱦᱚᱞᱮ ᱡᱚᱦᱟᱨ ᱜᱮ ᱜᱚᱢᱠᱮ ᱪᱮᱫ ᱞᱮᱠᱟ ᱦᱮᱱᱟᱜ ᱵᱤᱱᱟ,? ᱦᱮᱸ ᱡᱚᱦᱟᱨ ᱜᱮ ᱜᱚᱝᱠᱮ ᱪᱮᱫ ᱞᱮᱠᱟ?
ᱦᱮᱸ ᱢᱚᱡᱽ ᱜᱮ, ᱟᱵᱮ ᱦᱮᱸ ᱢᱚᱡᱽ ᱜᱮ ᱢᱚᱡᱽ ᱜᱮ ᱟᱹᱵᱤᱱ ᱪᱮᱫ? ᱦᱮᱸ᱾ ᱟ ᱚᱲᱟᱜ ᱦᱚᱲ ᱠᱚᱫᱚᱥ ᱚᱲᱟᱜ ᱦᱚᱲ ᱠᱚᱫᱚ
ᱦᱳᱭ ᱱᱟᱯᱟᱭ ᱜᱮᱭᱟ ᱠᱚ᱾
ᱟᱞᱮᱥᱮᱫ ᱢᱟ ᱛᱮᱦᱮᱧ, ᱟᱵᱷᱚᱣᱟ ᱠᱚᱫᱚ ᱛᱮᱦᱮᱧ ᱢᱚᱴᱟᱢᱩᱴᱤ ᱥᱮᱛᱟᱜ ᱠᱷᱚᱱᱟᱜ ᱜᱮ ᱫᱟᱜᱮᱜᱟᱭ ᱛᱚ ᱫᱚᱢᱮ᱾ ᱟᱯᱮ ᱥᱮᱫ
ᱚ ᱟᱪᱪᱷᱟ᱾ ᱦᱳᱭ ᱜᱚᱝᱠᱮ ᱟᱞᱮᱥᱮᱫᱽ ᱢᱟ ᱥᱮᱛᱟᱜ ᱠᱷᱚᱱ ᱨᱤᱢᱤᱞ ᱫᱚᱭ ᱨᱤᱢᱤᱞ ᱟᱠᱟᱫ ᱫᱟᱜ ᱫᱚ ᱮᱠᱷᱚᱱᱳ ᱫᱟᱜ ᱡᱟᱹᱲᱤ ᱫᱚ ᱮᱠᱷᱚᱱᱳ ᱟᱹᱣᱨᱤ ᱟᱨᱚᱢᱵᱷᱚᱜᱼᱟ᱾
ᱫᱤᱠᱷᱤ ᱧᱮᱞ ᱦᱩᱞ ᱞᱮᱱᱜᱮ ᱪᱮᱫ ᱞᱮᱠᱟ ᱟᱫᱚ ᱪᱟᱥᱻᱵᱟᱥ ᱠᱚᱫᱚ ᱜᱚᱝᱠᱮ ᱛᱟᱦᱞᱮ ᱟᱵᱮᱱ ᱥᱮᱫ ᱫᱚ ᱦᱩᱭᱩᱜ ᱠᱟᱱᱟ ᱥᱮ ᱵᱟᱝ?
ᱦᱮᱸ ᱜᱚᱝᱠᱮ ᱦᱩᱭᱩᱜ ᱠᱟᱱ ᱜᱮᱭᱟ ᱟᱞᱮᱥᱮᱫ ᱫᱚ ᱟᱞᱮᱥᱮᱫ ᱫᱚ ᱢᱚᱴᱟᱢᱩᱴᱤ ᱱᱤᱛᱚᱜ ᱫᱚ ᱯᱩᱨᱟᱹ ᱮᱠᱫᱚᱢ ᱡᱷᱚᱛᱚ ᱜᱮᱠᱚ ᱨᱚᱦᱚᱭᱮᱜᱼᱟ ᱟᱞᱮ ᱜᱮ ᱠᱟᱹᱴᱤᱡ ᱞᱮ ᱛᱟᱭᱱᱚᱢ ᱠᱟᱱᱟ ᱚᱱᱠᱟᱹ᱾ ᱢᱟᱱᱮ ᱯᱚᱨᱮᱛᱮ ᱪᱟᱨᱟ ᱠᱚᱞᱮ ᱜᱤᱰᱤᱮᱫᱼᱟ ᱛᱚ ᱦᱩᱲᱩ ᱠᱚ ᱟᱫᱚ ᱟᱹᱣᱨᱤ ᱦᱩᱭ ᱦᱩᱭ ᱥᱟᱹᱛᱟᱹᱜ ᱛᱟᱞᱮᱭᱟ᱾ ᱥᱤ ᱚᱪᱚᱭᱮᱫᱼᱟ ᱞᱮ ᱵᱷᱤᱛᱟᱹ ᱠᱚᱞᱮ ᱢᱟᱜ ᱚᱪᱚᱭᱮᱫᱼᱟ᱾ ᱟᱯᱮ ᱫᱚᱯᱮ ᱨᱚᱦ
ᱟᱪᱪᱷᱟ, ᱵᱟᱝ ᱜᱚᱝᱠᱮ ᱱᱚᱛᱮ ᱢᱟ ᱱᱮ ᱛᱚ ᱵᱚ ᱫᱟᱜ ᱡᱟᱹᱲᱤ ᱢᱟᱱᱮ ᱵᱚᱨᱥᱟ᱾ ᱟᱬᱜᱚ ᱟᱠᱟᱱᱟ ᱚᱱᱟ ᱠᱷᱟᱹᱛᱤᱨ ᱱᱮᱜᱼᱮ ᱥᱤ ᱵᱟᱲᱟ ᱠᱚᱫᱚ ᱦᱩᱭᱩᱜ ᱠᱟᱱᱟ ᱮᱠᱷᱚᱱᱳ ᱨᱚᱦᱚᱭ ᱫᱚ ᱟᱹᱨᱤ ᱦᱩᱭᱩᱜᱼᱟ᱾ ᱟᱨ ᱨᱚᱦᱚᱭ ᱠᱚ ᱢᱟᱠᱷᱟᱱ ᱢᱤᱜ ᱢᱤᱜ ᱥᱚᱯᱛᱟ᱾ ᱯᱚᱨᱮ ᱵᱤᱞᱚᱢ ᱧᱚᱜ ᱠᱟᱛᱮ ᱦᱩᱭᱩᱜᱼᱟ, ᱡᱟᱦᱟᱸ ᱫᱚ ᱟᱵ ᱟᱢᱮᱢ ᱞᱟᱹᱭ ᱠᱮᱫᱟ ᱵᱤᱞᱚᱢ ᱠᱟᱛᱮᱫ ᱯᱮ ᱨᱚᱦᱭᱟ ᱟᱞᱮ ᱦᱚᱸ ᱟᱠᱷᱚᱨ ᱠᱚᱫᱚ ᱵᱤᱞᱚᱢ ᱠᱟᱛᱮᱫ ᱜᱮᱞᱮ ᱮᱢᱟ ᱠᱟᱫᱟ ᱚᱱᱟ ᱠᱷᱟᱹᱛᱤᱨ ᱛᱚᱞᱟ ᱠᱚᱫᱚ ᱵᱟᱝ ᱦᱟᱨᱟᱜ ᱠᱟᱱᱟ ᱚᱱᱮ᱾ ᱢᱤᱫ ᱥᱚᱯᱛᱟ ᱠᱚᱢ ᱵᱟᱹᱜᱤ ᱟᱨᱠᱤ᱾ ᱜᱚᱢᱠᱮ ᱛᱟᱦᱚᱞᱮ ᱚᱱᱛᱮ ᱫᱚ ᱪᱮᱫ ᱪᱮᱫ ᱦᱳᱲᱳ ᱠᱚᱯᱮ ᱨᱚᱦᱚᱭ ᱜᱮᱭᱟ?
ᱟᱞᱮ ᱱᱚᱛᱮ ᱫᱚ ᱜᱚᱝᱠᱮ ᱱᱤᱛᱳᱜ ᱫᱚ ᱱᱤᱭᱟᱹ ᱫᱷᱟᱣ ᱫᱚᱞᱮ ᱨᱚᱦᱚᱭᱮᱫᱼᱟ ᱱᱟᱦᱱᱟᱜ ᱜᱳᱨᱚᱵᱽ, ᱥᱚᱨᱱᱚ, ᱤᱱᱟᱹ ᱠᱚᱜᱮ ᱵᱮᱥᱤ ᱥᱚᱨᱱᱚ ᱥᱚᱨᱱᱚ ᱵᱤᱥᱤ ᱞᱮ ᱨᱚᱦᱚᱭᱮᱫᱼᱟ᱾
ᱟᱞᱮ ᱥᱮᱫ ᱫᱚ ᱜᱚᱝᱠᱮ ᱚᱱᱠᱟ ᱫᱚ ᱡᱟᱦᱟᱸ ᱵᱤᱱ ᱞᱟᱹᱭ ᱠᱮᱫᱟ ᱥᱚᱨᱱᱚ ᱫᱚ ᱜᱚᱴᱟᱜ ᱜᱮ ᱪᱟᱥ ᱦᱩᱭᱩᱜ ᱠᱟᱱᱟ ᱟᱫᱚ, ᱥᱚᱨᱱᱚ, ᱫᱚᱞᱟᱴᱷ, ᱵᱩᱞᱮᱴᱷ᱾ ᱟᱨᱚ ᱟᱭᱢᱟ ᱟᱭᱢᱟ ᱠᱚ ᱢᱮᱱᱟᱜ ᱜᱮᱭᱟ ᱚᱱᱟ ᱤᱛᱟᱹ ᱛᱚ᱾ ᱩᱰᱸᱩᱝᱚᱜ ᱠᱟᱱᱟ ᱤᱛᱩᱢ ᱠᱚ ᱫᱤᱱᱟᱹᱢ ᱜᱮ ᱫᱤᱱ᱾
ᱦᱮᱸ ᱟᱫᱚ ᱟᱫᱚ ᱜᱚᱝᱠᱮ ᱚᱱᱟ ᱵᱩᱞᱮᱴ ᱵᱤᱱ ᱞᱟᱹᱭ ᱠᱮᱫ ᱛᱚ ᱚᱱᱟ ᱫᱚ ᱪᱮᱫ ᱞᱮᱠᱟᱱ ᱦᱩᱲᱩ ᱠᱟᱱᱟ?
ᱚᱱᱟ ᱦᱩᱲᱩ ᱠᱟᱱ ᱜᱮᱭᱟ ᱦᱟᱡᱟᱨ ᱫᱚᱥ ᱞᱮᱠᱟᱱᱟᱜ ᱜᱮ ᱠᱟᱹᱴᱤᱡ᱾
ᱪᱮᱫ ᱡᱮᱞᱮᱧ, ᱟᱪᱪᱷᱟ ᱟᱪᱷᱟ᱾ ᱦᱮᱸ ᱦᱮᱸ, ᱚᱱᱟ ᱫᱚ ᱪᱮᱫ ᱞᱮᱠᱟ ᱢᱟᱱᱮ ᱫᱟᱢ ᱜᱮᱭᱟ ᱦᱩᱲᱩ?
ᱵᱟᱝ ᱵᱟᱝ ᱩᱱᱟᱹᱜ ᱫᱚ ᱵᱟᱢ ᱫᱟᱢ ᱜᱮᱭᱟ ᱮᱢᱱᱤ ᱱᱚᱨᱢᱚᱞ ᱞᱮᱠᱟ ᱜᱮ ᱟᱨᱠᱤ᱾
ᱟᱪᱪᱷᱟ ᱟᱨ
ᱜᱚᱝᱠᱮ ᱛᱟᱦᱚᱞᱮ ᱦᱳᱭ ᱦᱳᱭ ᱦᱳᱲᱳ ᱫᱚ ᱟᱹᱠᱷᱨᱤᱧ ᱜᱮ ᱦᱩᱭᱩᱜᱼᱟ ᱾ ᱦᱳᱭ ᱦᱳᱭ ᱡᱚᱢᱟᱜ ᱠᱚ ᱫᱚᱦᱚᱭ ᱦᱩᱭᱩᱜᱼᱟ ᱟᱨ ᱵᱟᱹᱠᱤ ᱵᱟᱸᱫᱷ ᱫᱚ ᱟᱹᱠᱷᱨᱤᱧ ᱞᱮᱠᱟᱜ ᱦᱩᱭᱩᱜᱼᱟ ᱟᱨᱠᱤ
ᱦᱮᱸ
ᱜᱚᱝᱠᱮ ᱛᱟᱦᱚᱞᱮ ᱟᱵᱤᱱ ᱫᱚᱵᱤᱱ ᱟᱹᱷᱨᱤᱧ ᱟᱯᱮ ᱥᱮᱫ ᱫᱚ ᱟᱹᱷᱨᱤᱧ ᱦᱩᱭᱩᱜ ᱜᱮᱭᱟ ᱥᱮ ᱯᱮ ᱡᱚᱢ ᱜᱮᱭᱟ ᱡᱚᱢ ᱞᱟᱹᱜᱤᱫ ᱜᱮ
ᱵᱟᱝ ᱜᱚᱝᱠᱮ ᱟᱞᱮ ᱦᱚᱸᱞᱮ ᱟᱠᱷᱨᱤᱧ ᱜᱮᱭᱟ ᱢᱳᱴᱟᱢᱩᱴᱤ ᱚᱱᱠᱟ ᱡᱚᱢ ᱞᱟᱹᱜᱤᱫ ᱫᱚᱦᱚ ᱦᱩᱭᱩᱜᱼᱟ ᱟᱨ ᱵᱟᱹᱠᱤ ᱡᱟᱦᱟᱸ ᱠᱚᱫᱚ ᱚᱱᱟ ᱠᱚᱫᱚ ᱟᱹᱠᱷᱨᱤᱧ ᱟᱞᱮ ᱟᱨᱠᱤ ᱟᱫᱚ ᱟᱞᱮ ᱫᱚ ᱦᱟᱸᱜ ᱱᱤᱭᱟᱹ ᱫᱷᱟᱣ ᱫᱚ ᱵᱮᱥᱤ ᱥᱚᱨᱱᱚ ᱜᱮᱞᱮ ᱪᱟᱥᱮᱜᱼᱟ ᱦᱟᱜ ᱱᱤᱭᱟᱹ ᱫᱟᱣ ᱫᱚ ᱾ ᱟᱫᱚ ᱥᱚᱨᱱᱚ ᱫᱚ ᱱᱟᱜ ᱩᱱᱟᱹᱜ ᱫᱚ ᱵᱮᱥᱤ ᱫᱚ ᱵᱟᱝ ᱫᱟᱢᱚᱜᱼᱟ ᱚᱱᱟ ᱫᱚ ᱟᱨᱠᱤ ᱢᱳᱴᱟ ᱦᱳᱲᱳ ᱠᱟᱱᱟ ᱛᱚ?
ᱚ᱾
ᱚᱱᱟ ᱫᱚ ᱠᱟᱹᱴᱤᱡ ᱵᱷᱟᱨᱤ, ᱵᱷᱟᱨᱤ ᱜᱮᱭᱟ ᱚᱱᱟ ᱫᱚ ᱵᱟᱝ ᱫᱟᱢᱚᱜᱼᱟ ᱟᱨ᱾ ᱡᱟᱦᱟᱸ ᱚᱱᱮ ᱜᱳᱹᱨᱚᱵᱽ ᱞᱤᱧ ᱞᱟᱹᱭ ᱠᱮᱫᱟ ᱚᱱᱟ ᱫᱚ ᱫᱟᱢ ᱫᱚ ᱛᱟᱦᱮᱱ ᱜᱮᱭᱟ ᱢᱚᱴᱟᱢᱩᱴᱤ ᱚᱱᱟ ᱫᱚ ᱤᱨ ᱛᱚᱨᱟ ᱜᱮ ᱩᱱ ᱥᱚᱢᱚᱭ ᱜᱮ ᱢᱟᱱᱮ ᱵᱮᱨᱮᱞ ᱨᱮᱜᱮ ᱛᱟᱦᱮᱱᱟ ᱦᱩᱲᱩ ᱴᱟᱜ ᱫᱟᱢ ᱛᱟᱦᱮᱱᱟ ᱚᱱᱠᱟ ᱟᱴᱷᱨᱚᱥᱚ ᱟᱴᱷᱨᱚᱥᱚ ᱫᱩ ᱦᱟᱡᱟᱨ ᱚᱱᱠᱟ ᱫᱟᱢ ᱛᱟᱦᱮᱱᱟ ᱠᱩᱭᱤᱱᱴᱮᱞ ᱨᱮ᱾
ᱦᱳᱭ ᱦᱳᱭ ᱦᱳᱭ ᱾
ᱟᱨ ᱟᱨ ᱨᱚᱦᱚᱲ ᱠᱟᱛᱮ ᱠᱷᱟᱱ ᱫᱚ ᱜᱚᱶᱨᱚᱵ ᱨᱮᱱᱟᱜ ᱫᱟᱢ ᱫᱚ ᱦᱩᱭᱩᱜᱼᱟ ᱦᱟᱸᱜ ᱚᱝᱠᱟ ᱵᱟᱭᱤᱥ ᱥᱚ ᱜᱟᱱ᱾
ᱦᱩᱸ ᱟᱞᱮ ᱥᱮᱫ ᱫᱚ ᱚᱱᱠᱟ ᱜᱮ ᱫᱟᱢ ᱫᱚ ᱱᱤᱭᱟᱹ ᱫᱷᱟᱣ ᱛᱟᱦᱮᱸ ᱠᱟᱱᱟ ᱦᱳᱭ ᱦᱳᱭ᱾ ᱟᱞᱮ ᱥᱮᱫ ᱫᱚ ᱫᱟᱢ ᱫᱚ ᱛᱟᱦᱮᱸ ᱠᱟᱱᱟ ᱡᱟᱦᱟᱸ ᱫᱚ ᱥᱚᱨᱱᱚ ᱨᱮᱱᱟᱜ ᱫᱟᱢ ᱛᱟᱦᱮᱸ ᱠᱟᱱᱟ ᱛᱤᱱᱟᱹᱜ ᱮ ᱚᱱᱮ ᱩᱱᱤᱥᱥᱚ ᱥᱳᱛᱛᱚᱨ ᱥᱮ ᱟᱥᱤ ᱛᱟᱦᱮᱸ ᱠᱟᱱᱟ ᱱᱤᱛᱚᱜ ᱢᱟ ᱵᱟᱢ ᱵᱟᱲᱟ ᱦᱩᱭ ᱟᱠᱟᱱᱟ ᱵᱟᱡᱟᱨ ᱥᱮᱫ ᱵᱟᱝ ᱪᱟᱞᱟᱣ ᱦᱩᱭ ᱟᱠᱟᱱᱟ᱾
ᱦᱚᱸ
ᱫᱟᱢ ᱠᱚᱫᱚ ᱠᱷᱩᱵ ᱠᱚᱢ ᱜᱮ ᱛᱟᱦᱮᱱ ᱠᱟᱱᱟ ᱟᱨ ᱦᱳᱲᱳ ᱠᱚᱨᱮᱱᱟᱜ ᱫᱟᱢ ᱠᱚᱦᱚᱸ ᱛᱚ ᱟᱫᱚ ᱵᱟᱝ ᱨᱟᱠᱟᱜ ᱠᱟᱱᱟ ᱟᱨ ᱡᱟᱦᱟᱸᱭ ᱠᱚ ᱦᱩᱭᱩᱜ ᱠᱟᱱᱟ ᱡᱟᱦᱟᱸ ᱫᱚ ᱠᱤᱥᱚᱠ ᱵᱚ ᱠᱤᱥᱚᱠ ᱵᱚᱱᱫᱷᱩ ᱠᱟᱨᱰ ᱛᱟᱦᱮᱱ ᱛᱟᱠᱚᱣᱟ ᱩᱱᱠᱩᱣᱟᱜ ᱫᱚ ᱩᱱᱠᱩᱣᱟᱜ ᱦᱩᱲᱩ ᱠᱚᱣᱟᱜ ᱫᱚ ᱫᱟᱢ ᱵᱤᱥᱤᱜᱼᱟ ᱥᱚᱨ ᱰᱟᱭᱨᱮᱠᱴ ᱦᱟᱛᱟᱣ ᱮᱫ ᱛᱟᱠᱚᱣᱟ ᱾
ᱦᱮᱸ ᱦᱮᱸ ᱩᱱᱠᱩ ᱩᱱᱠᱩ ᱫᱚ ᱦᱟᱱᱟ ᱤᱭᱟᱹ ᱨᱮᱠᱚ ᱜᱤᱰᱤᱡᱼᱟ ᱥᱮ ᱢᱟᱱᱰᱤ ᱨᱮᱠᱚ ᱮᱠᱵᱟᱨᱮ ᱰᱟᱭᱨᱮᱠᱴ ᱢᱟᱱᱰᱤ ᱨᱮᱠᱚ ᱤᱫᱤ ᱫᱟᱲᱮᱭᱟᱜ ᱠᱟᱱᱟ ᱥᱮ᱾
ᱦᱳᱭ ᱦᱳᱭ ᱠᱤᱥᱟᱱ ᱢᱟᱱᱰᱤ ᱨᱮ᱾
ᱦᱮᱸ ᱟᱫᱚ ᱡᱟᱦᱟᱸᱭ ᱠᱚᱣᱟᱜ ᱵᱟᱹᱱᱩᱜᱼᱟ ᱩᱱᱠᱩ ᱫᱚ ᱮᱢᱱᱤ ᱟᱛᱳ ᱠᱚᱨᱮᱱ ᱤᱭᱟᱹ ᱠᱚ ᱠᱚ ᱮᱢᱟ ᱠᱚ ᱠᱟᱱᱟ ᱾ ᱯᱟᱹᱭᱠᱟᱨ ᱠᱚ ᱜᱮ ᱾ ᱡᱟᱦᱟᱸᱭ ᱟᱛᱳ ᱠᱚᱨᱮ ᱠᱚ ᱦᱟᱛᱟᱣ ᱵᱟᱲᱟᱭᱮᱫᱼᱟ᱾ ᱟᱫᱚ ᱩᱱᱠᱩ ᱠᱤ ᱟᱨ ᱩᱱᱟᱹᱜ ᱫᱟᱢ ᱛᱮᱠᱚ ᱦᱟᱛᱟ ᱛᱟᱣ ᱱᱟᱜ ᱩᱱᱠᱩ ᱫᱚ ᱩᱱᱟᱹᱜ ᱫᱟᱢ ᱛᱮ ᱵᱟᱠᱚ ᱦᱟᱛᱟᱣᱟ ᱾
ᱦᱳᱭ ᱜᱚᱝᱠᱮ ᱩᱱᱠᱩ ᱫᱚ ᱩᱱᱟᱹᱜ ᱫᱟᱢ ᱵᱟᱠᱚ ᱦᱟᱛᱟ ᱦᱳᱭ ᱦᱳᱭ᱾ ᱟᱫᱚ ᱜᱚᱝᱠᱮ ᱛᱟᱦᱚᱞᱮ ᱪᱟᱥᱵᱟᱥ ᱠᱚ ᱪᱮᱫ ᱥᱮᱨᱢᱟ ᱨᱮ ᱢᱤᱫ ᱫᱷᱟᱣ ᱯᱮ ᱵᱟᱫᱷᱟᱣ ᱦᱩᱭᱩᱜᱼᱟ ᱚᱱᱛᱮ ᱫᱚ ᱟᱯᱮ ᱥᱮᱫ ᱫᱚ?
ᱵᱟᱝ ᱜᱚᱝᱠᱮ ᱟᱞᱮ ᱥᱮᱫ ᱫᱚ ᱵᱟᱨ ᱫᱷᱟᱣ ᱜᱮ ᱦᱳᱭᱳᱜᱼᱟ ᱾ ᱟ ᱢᱤᱱᱤ ᱠᱚ ᱢᱟᱨᱥᱟᱞ ᱠᱚ ᱢᱮᱱᱟᱜ ᱛᱟᱞᱮᱭᱟ ᱛᱚ ᱾ ᱟᱫᱚ ᱚᱱᱟ ᱛᱮᱜᱮ ᱵᱟᱨ ᱫᱷᱟᱣ ᱜᱮ ᱱᱤᱛᱚᱜ ᱫᱚ ᱪᱟᱥ ᱫᱚ ᱦᱳᱭᱳᱜᱼᱟ ᱾ ᱱᱤᱛᱚᱜ ᱡᱮᱢᱚᱱ ᱱᱚᱣᱟ ᱞᱮ ᱪᱟᱥᱮᱫᱼᱟ ᱱᱚᱜᱼᱚᱭ ᱥᱚᱨᱱᱚ ᱟᱨ ᱱᱟ ᱟ ᱥᱤᱛᱩᱝ ᱥᱚᱢᱚᱭ ᱫᱚ ᱱᱟᱜ ᱩᱱᱫᱚ ᱥᱚᱝᱠᱚᱨ ᱠᱚ ᱛᱟᱨᱯᱚᱨᱮ ᱩᱸ ᱥᱚᱝᱠᱚᱨ ᱞᱚᱞᱟᱴ ᱚᱱᱟ ᱠᱚᱞᱮ ᱪᱟᱥᱟ ᱾
ᱦᱩᱸ ᱟᱪᱪᱷᱟ ᱾
ᱦᱮᱸ
ᱦᱳᱭ ᱜᱚᱢᱠᱮ ᱟᱞᱮᱥᱮᱫ ᱢᱟ ᱥᱮᱨᱢᱟᱨ ᱨᱮ ᱵᱟᱫᱷᱟᱣ ᱜᱮ ᱪᱟᱥ ᱦᱩᱭᱩᱜᱼᱟ ᱡᱟᱦᱟᱸ ᱫᱚ ᱦᱩᱭᱩᱜ ᱠᱟᱱᱟ ᱫᱷᱚᱨᱚᱱ ᱥᱮ ᱱᱤᱨᱚᱱ ᱡᱚᱠᱷᱮᱡ ᱫᱚ ᱦᱩᱭᱩᱜ ᱠᱟᱱᱟ ᱢᱤᱱᱤ ᱨᱮᱱᱟᱜ ᱮ ᱪᱟ ᱢᱤᱱᱤ ᱨᱮᱱᱟᱜ ᱫᱟᱜ ᱠᱚᱛᱮ ᱪᱟᱥ ᱦᱩᱭᱩᱜ ᱜᱮᱭᱟ ᱟᱨ ᱟᱨ ᱟᱨ ᱢᱤᱫ ᱫᱷᱟᱣ ᱫᱚ ᱦᱳᱭᱳᱜ ᱠᱟᱱᱟ ᱡᱟᱦᱟᱸᱜ ᱥᱮᱨᱢᱟ ᱨᱮᱱᱟᱜ ᱫᱟᱜ ᱛᱮ ᱵᱚᱨᱥᱟ ᱨᱮ ᱪᱟᱥ ᱦᱳᱭᱳᱜ ᱜᱮᱭᱟ᱾ ᱚᱱᱟ ᱰᱤᱠᱚᱨᱮ ᱡᱟᱦᱟᱸ ᱫᱚ ᱟᱹᱞᱩ ᱠᱚ ᱪᱟᱥ ᱵᱟᱲᱟ ᱦᱳᱭᱳᱜ ᱜᱮᱭᱟ ᱟᱹᱞᱩ ᱠᱚ ᱥᱚᱵᱽᱡᱤ ᱠᱚ ᱡᱟᱦᱟᱸ ᱫᱚ ᱚ ᱵᱷᱮᱱᱰᱤ ᱠᱷᱚᱱ ᱮᱦᱚᱵ ᱠᱟᱛᱮᱛ ᱯᱚᱴᱚᱞ ᱠᱚᱨᱚᱞᱟ᱾
ᱦᱮᱸ
ᱟᱭᱢᱟ ᱟᱭᱢᱟ ᱥᱚᱵᱽᱡᱤ ᱜᱮ ᱪᱟᱥ ᱦᱩᱭᱩᱜ ᱜᱮᱭᱟ ᱟᱲᱟᱜ ᱠᱚ ᱦᱚᱸ ᱪᱟᱥ ᱦᱩᱭᱩᱜ ᱜᱮᱭᱟ ᱡᱟᱦᱟᱸ ᱫᱚ ᱮ ᱢᱩᱞᱟᱹ ᱟᱲᱟ ᱯᱟᱞᱚᱝ ᱟᱲᱟᱜ᱾ ᱥᱟᱱᱟᱢᱟᱜ ᱠᱚᱜᱮ ᱦᱟᱴ ᱨᱮ ᱤᱫᱤ ᱦᱩᱭᱩᱜᱼᱟ ᱟᱨᱠᱤ ᱤᱭᱟᱹ ᱯᱟᱹᱭᱠᱟᱹᱨ ᱫᱟᱢ ᱥᱮ ᱵᱩ ᱯᱟᱹᱭᱠᱟᱹᱨᱤ ᱠᱚ ᱮᱢ ᱦᱩᱭᱩᱜᱼᱟ ᱮᱢ ᱦᱚᱴᱚ ᱠᱟᱭ ᱦᱩᱭᱩᱜᱼᱟ ᱜᱚᱝᱠᱮ ᱛᱟᱦᱚᱞᱮ ᱟᱵᱤᱱ ᱥᱮᱫ ᱫᱚ ᱥᱚᱵᱽᱡᱤ ᱠᱚ ᱨᱚᱦᱚᱭ ᱜᱮᱭᱟ ᱥᱮ ᱵᱟᱝ ᱟᱹᱞᱩ ᱠᱚ?
ᱦᱮᱸ ᱜᱚᱝᱠᱮ ᱟᱞᱮ ᱥᱮᱫ ᱦᱚᱸᱠᱚ ᱨᱚᱦᱚᱭ ᱜᱮᱭᱟ ᱟᱫᱚ ᱟᱞᱮ ᱥᱮᱫ ᱫᱚ ᱱᱚᱜᱼᱚᱭ ᱱᱤᱭᱟᱹ ᱫᱷᱟᱣ ᱦᱩᱲᱩ ᱪᱟᱥ ᱨᱟᱠᱟᱵ ᱠᱟᱛᱮ ᱛᱟᱨᱯᱚᱨᱮ ᱠᱚ ᱨᱚᱦᱚᱭᱟ ᱦᱟᱸᱜ ᱠᱟᱞᱞᱟ ᱾ ᱟᱨ ᱚᱱᱟ ᱩᱪᱪᱷᱟᱹ ᱠᱚ ᱞᱟᱹᱭ ᱫᱚ ᱚᱱᱟ᱾ ᱠᱚᱨᱚᱞᱟ ᱩᱪᱪᱷᱟᱹ ᱟᱨ ᱚᱱᱠᱟ ᱵᱟᱸᱫᱟᱷᱟ ᱠᱚᱯᱤ ᱠᱚ ᱡᱷᱤᱸᱜᱟᱹ ᱠᱚ ᱚᱱᱟ ᱠᱚ ᱪᱟᱥ ᱵᱟᱲᱟᱭ ᱜᱮᱭᱟ
ᱛᱟᱦᱚᱞᱮ ᱟᱫᱚ ᱚᱲᱟᱜ ᱥᱩᱢᱩᱢ ᱪᱟᱥ ᱜᱮ ᱥᱮ ᱵᱟᱡᱟᱨ ᱟᱹᱠᱷᱨᱤᱧ ᱞᱟᱹᱜᱤᱫ
ᱵᱟᱝ ᱵᱟᱝ ᱵᱟᱝ ᱟᱹᱠᱷᱨᱤᱧ ᱞᱟᱹᱜᱤᱫ ᱜᱮ ᱟᱨᱠᱤ ᱚᱲᱟᱜ ᱥᱩᱢᱩᱝ ᱫᱚ ᱵᱟᱝ ᱚᱱᱠᱟ ᱚᱱᱟ ᱵᱟᱹᱫᱽ ᱨᱮᱜᱮ ᱪᱟᱥ ᱦᱩᱭᱩᱜᱼᱟ ᱟᱨᱠᱤ ᱚᱱᱠᱟ ᱯᱚᱱᱨᱚᱥᱚ ᱫᱩ ᱦᱟᱡᱟᱨ ᱚᱱᱠᱟ ᱴᱚᱯ ᱛᱟᱦᱮᱸᱱᱟ ᱠᱟᱞᱞᱟ ᱜᱮ ᱪᱟᱥ ᱦᱩᱭᱩᱜᱼᱟ ᱟᱫᱚ ᱢᱚᱴᱟᱢᱩᱴᱤ ᱡᱩᱫᱤ ᱯᱳᱭᱞᱳ ᱨᱮ ᱡᱩᱫᱤ ᱢᱟᱱᱮᱼᱼ ᱯᱨᱚᱛᱷᱚᱢ ᱨᱮ ᱠᱟᱹᱴᱤᱡ ᱟᱨᱠᱤ ᱞᱚᱜᱚᱱ ᱡᱩᱫᱤ ᱚᱱᱟ ᱨᱚᱦᱚᱭ ᱜᱟᱱᱚᱜᱼᱟ ᱠᱟᱞᱞᱟ ᱛᱟᱦᱞᱮ ᱵᱷᱟᱜᱤ ᱜᱮ ᱢᱚᱴᱟᱢᱩᱴᱤ ᱞᱟᱵᱷ ᱧᱟᱢᱚᱜᱼᱟ ᱟᱫᱚ ᱡᱩᱫᱤ ᱚᱱᱠᱟ ᱠᱟᱹᱴᱤᱡ ᱫᱮᱨᱤ ᱠᱟᱛᱮᱢ ᱨᱚᱦᱚᱭᱟ ᱟᱫᱚ ᱩᱱᱫᱚ ᱡᱷᱚᱛᱚ ᱦᱚᱲᱟᱜ ᱜᱮ ᱨᱟᱠᱟᱵ ᱟᱛᱚ ᱟᱫᱚ ᱩᱱᱫᱚ ᱩᱱᱟᱹᱜ ᱯᱚᱭᱥᱟ ᱢᱟᱱᱮ ᱫᱟᱢ ᱴᱟᱜ ᱨᱮᱴ ᱴᱟᱜ ᱠᱚᱢ ᱩᱛᱟᱹᱨᱚᱜᱼᱟ
ᱦᱳᱭ ᱦᱳᱭ ᱦᱳᱭ ᱟᱫᱚ ᱜᱚᱢᱠᱮ ᱛᱟᱦᱚᱞᱮ ᱪᱮᱫ ᱦᱳᱭ ᱠᱟᱞᱞᱟ ᱠᱚ ᱫᱚ ᱪᱟᱥ ᱦᱩᱭᱩᱜ ᱜᱮᱭᱟ ᱠᱚᱨᱚᱞᱟ ᱫᱚ ᱠᱟᱞᱞᱟ ᱫᱚ ᱟᱞᱮ ᱥᱮᱫ ᱫᱚ ᱠᱚᱨᱚᱞᱟ ᱠᱚ ᱞᱟᱹᱭᱟᱜ ᱜᱮᱭᱟ ᱫᱤᱠᱩ ᱛᱮᱫ ᱫᱚ ᱡᱟᱦᱟᱸ ᱫᱚ ᱚ ᱦᱚᱲ ᱢᱟᱛᱚ ᱩᱱᱟᱹᱜ ᱫᱤᱠᱩ ᱵᱟᱭ ᱵᱟᱡᱟᱨ ᱫᱤᱥᱚᱢ ᱛᱟᱦᱮᱸ ᱦᱚᱲ ᱛᱚ ᱟᱫᱚ ᱠᱟᱞᱞᱟ ᱫᱚ ᱞᱟᱹᱭ ᱵᱟᱝ ᱦᱩᱭᱩᱜ ᱜᱮᱭᱟ ᱫᱚ ᱠᱚᱨᱚᱞᱟ ᱜᱮ ᱞᱟᱹᱭ ᱦᱩᱭᱩᱜ ᱜᱮᱭᱟ ᱟᱫᱚ
ᱦᱮᱸ
ᱟᱫᱚ ᱜᱚᱝᱠᱮ ᱛᱟᱦᱚᱞᱮ ᱵᱟᱹᱫ ᱠᱚ ᱨᱮ ᱫᱚ ᱪᱮᱫ ᱥᱟᱨ ᱠᱚ ᱯᱮ ᱤᱭᱩᱥ ᱮᱫᱟ ᱥᱮ ᱵᱮᱵᱚᱦᱟᱨ ᱮᱟ
ᱵᱟᱹᱫᱽ ᱠᱚ ᱨᱮᱫᱚ ᱜᱚᱢᱠᱮ ᱱᱚᱜᱼᱚᱭ ᱱᱤᱛᱚᱜ ᱢᱟᱱᱮ ᱨᱚᱦᱚᱭ ᱥᱚᱢᱚᱭ ᱞᱮ ᱮᱢᱟ ᱱᱟᱦᱟᱜ ᱩ ᱫᱚᱥ ᱪᱷᱟᱵᱽᱵᱤᱥ ᱫᱚᱥ ᱪᱷᱟᱵᱽᱵᱤᱥ ᱟᱨ ᱤᱭᱩᱨᱤᱭᱟᱹ ᱢᱮᱥᱟ ᱠᱟᱛᱮᱫ ᱞᱮ ᱮᱢᱟᱜᱼᱟ
ᱦᱳᱭ ᱦᱳᱭ
ᱱᱚᱜᱼᱚᱭ ᱤᱭᱟᱹ ᱨᱚᱦᱚᱭ ᱢᱟᱲᱟᱝ ᱨᱮ ᱟᱨᱠᱤ ᱛᱟᱯᱚᱨᱮ ᱚᱱᱮ ᱨᱚᱦᱚᱭ ᱢᱟᱲᱟᱝ ᱨᱮ ᱚᱱᱟ ᱞᱮ ᱮᱢᱟᱜᱼᱟ ᱛᱟᱨᱯᱚᱨᱮ ᱞᱮ ᱨᱚᱦᱚᱭᱟ ᱟᱨ ᱯᱮ ᱛᱷᱮᱠᱮ ᱯᱩᱱ ᱫᱤᱱ ᱯᱚᱨᱮ ᱚᱱᱟ ᱜᱷᱟᱥ ᱜᱩᱡᱩᱜ ᱨᱟᱱ ᱞᱮ ᱮᱢᱟᱜᱼᱟ ᱚᱱᱟ ᱫᱚ ᱡᱟᱦᱟᱸᱱᱟᱜ ᱥᱟᱨ ᱥᱟᱞᱟᱜ ᱫᱚ ᱵᱟᱝ ᱚᱱᱟ ᱫᱚ ᱚᱱᱠᱟ ᱵᱟᱹᱞᱤ ᱥᱟᱞᱟᱜ ᱜᱮ ᱵᱟᱹᱞᱤ ᱞᱮ ᱤᱫᱤᱭᱟ ᱚᱱᱟ ᱵᱟᱞᱤ ᱥᱟᱞᱟᱜ ᱜᱮ ᱚᱱᱟ ᱢᱤᱠᱥ ᱠᱟᱛᱮ ᱟᱫᱚ ᱵᱟᱹᱫᱽ ᱨᱮᱞᱮ ᱮᱨᱟᱜᱼᱟ ᱱᱟᱜ ᱫᱟ ᱟᱯᱮ ᱥᱮᱫ ᱫᱚ ᱪᱮᱫ ᱞᱮᱠᱟ
ᱦᱳᱭ ᱜᱚᱝᱠᱮ ᱟᱞᱮ ᱥᱮᱫ ᱫᱚ ᱡᱟᱦᱟᱸ ᱫᱚ ᱜᱩᱨᱤᱡ ᱡᱚᱭᱵᱚ ᱥᱟᱨ ᱠᱚ ᱞᱟᱹᱭᱟᱜ ᱠᱟᱱᱟ ᱯᱳᱭᱞᱟᱹ ᱠᱷᱟᱛ ᱛᱮᱫᱚ ᱡᱟᱦᱟᱸ ᱫᱚ ᱦᱩᱭᱩᱜ ᱠᱟᱱᱟ ᱥᱤ ᱢᱟᱲᱟᱝ ᱨᱮᱠᱚ ᱪᱷᱩᱲᱭᱟᱹ ᱴᱚ ᱠᱟᱜᱼᱟ ᱚᱱᱟ ᱛᱟᱭᱚᱢ ᱦᱩᱭᱩᱜ ᱚᱱᱟ ᱥᱤ ᱛᱟᱭᱚᱢ ᱡᱟᱦᱟᱸᱵᱤᱱ ᱞᱟᱹᱭ ᱠᱮᱫᱟ ᱤᱭᱩᱨᱤᱭᱟᱹ ᱫᱚᱥ ᱪᱷᱟᱵᱽᱵᱤᱥ ᱚᱱᱟ ᱠᱚᱫᱚ ᱮᱢ ᱦᱩᱭᱩᱜ ᱜᱮᱭᱟ ᱟᱨ ᱦᱚᱸ ᱜᱩᱢᱩᱨ ᱠᱚ ᱦᱚᱸ ᱠᱚ ᱮᱢᱚᱜ ᱜᱮᱭᱟ ᱮᱢᱟᱜ ᱜᱮᱭᱟ ᱚᱱᱟ ᱛᱟᱭᱚᱢ ᱛᱟᱭᱚᱢ ᱟᱫᱚ ᱛᱚ ᱟᱫᱚ ᱡᱟᱦᱟᱸ ᱵᱤᱱ ᱞᱟᱹᱭ ᱠᱮᱫᱟ ᱦᱩᱭᱩᱜ ᱠᱟᱱᱟ ᱜᱷᱟᱥ ᱢᱟᱨᱟ ᱵᱤᱥ ᱡᱟᱦᱟᱸ ᱫᱚ ᱚᱱᱟ ᱫᱚ ᱦᱩᱭᱩᱜ ᱠᱟᱱᱟ ᱥᱯᱨᱮ ᱠᱤᱱ ᱵᱟ ᱯᱷᱮᱥᱨᱮ ᱥᱟᱞᱟᱜ ᱜᱮᱠᱚ ᱥᱯᱨᱮ ᱫᱚ ᱵᱟᱠᱚ ᱯᱟᱹᱭᱞᱟᱹ ᱨᱮ ᱠᱚ ᱮᱢᱚᱜᱼᱟ ᱟᱨᱠᱤ, ᱡᱟᱦᱟᱸ ᱫᱚ ᱥᱤ ᱛᱟᱭᱚᱢ ᱜᱮ!
ᱦᱟᱸ ᱟᱞᱮ ᱱᱚᱛᱮ ᱫᱚ ᱦᱮᱸ
ᱦᱮ ᱞᱟᱹᱭ ᱵᱤᱱ?
ᱟᱞᱮ ᱱᱚᱛᱮ ᱫᱚ ᱚᱱᱠᱟ ᱫᱚ ᱵᱟᱝ ᱢᱟᱱᱮ ᱯᱮ ᱫᱤᱱ ᱯᱚᱨᱮ ᱢᱟᱱᱮ ᱨᱚᱦᱚᱭ ᱠᱷᱚᱱᱟᱜ ᱯᱮ ᱫᱤᱱ ᱯᱚᱨᱮ ᱛᱟᱨᱯᱚᱨᱮ ᱚᱱᱟ ᱜᱷᱟᱥ ᱤᱭᱟᱹ ᱠᱚ ᱮᱢᱟᱜᱼᱟ᱾ ᱚᱱᱟ ᱫᱚ ᱟᱯᱮ ᱥᱮᱫ ᱫᱚ ᱡᱟᱹᱱᱤᱡ ᱚᱱᱟ ᱞᱤᱠᱩᱭᱤᱰ ᱠᱚ ᱮᱢᱟᱜᱼᱟ᱾ ᱟᱫᱚ ᱟᱞᱮ ᱥᱮᱫ ᱫᱚ ᱞᱤᱠᱩᱭᱤᱰ ᱫᱚ ᱵᱟᱝ ᱚᱱᱟ ᱫᱚ ᱢᱤᱫᱴᱟᱝ ᱟᱞᱮ ᱥᱮᱫ ᱫᱚ ᱢᱤᱫ ᱴᱟᱝ ᱯᱟᱣᱰᱟᱨ ᱞᱮᱠᱟᱱᱟᱜ ᱧᱟᱢᱚᱜᱼᱟ ᱟᱨᱠᱤ ᱚᱱᱟ ᱚᱱᱟ ᱨᱟᱱ ᱠᱚ ᱮᱢᱟᱜᱼᱟ ᱟᱫᱚ ᱵᱟᱹᱞᱤ ᱥᱟᱞᱟᱜ ᱚᱱᱟ ᱛᱮᱠᱚ ᱢᱮᱥᱟᱭᱟ ᱟᱫᱚ ᱤᱭᱟᱹ ᱥᱟᱨ ᱞᱮᱠᱟ ᱜᱮ ᱤᱭᱟᱹ ᱠᱟᱛᱮ ᱠᱚ ᱮᱢᱟᱼᱟ ᱤᱨᱪᱤ ᱟᱛᱮ
ᱦᱮᱸ
ᱟᱫᱚ ᱜᱚᱢᱠᱮ ᱛᱟᱦᱚᱞᱮ ᱟᱵᱤᱱ ᱥᱮᱫ ᱫᱚ ᱫᱟᱨᱮ ᱰᱟᱦᱤ ᱫᱤᱥᱚᱢ ᱥᱮ ᱵᱩᱨᱩ ᱫᱤᱥᱚᱢ?
ᱟᱞᱮ ᱥᱮᱫ ᱫᱚ ᱵᱩᱨᱩ ᱫᱤᱥᱚᱢ ᱫᱚ ᱵᱟᱝ ᱮᱢᱱᱤ ᱜᱮ ᱠᱟᱱᱟ᱾ ᱥᱚᱢᱚᱛᱚᱞ ᱡᱟᱭᱜᱟ ᱜᱮ ᱠᱟᱱᱟ, ᱦᱮᱸ ᱵᱤᱨ ᱠᱚᱦᱚᱸ ᱢᱮᱱᱟᱜ ᱛᱟᱞᱮᱭᱟ᱾
ᱦᱚᱸ, ᱜᱚᱢᱠᱮ ᱛᱟᱦᱞᱮ ᱱᱚᱜᱼᱚᱭ ᱡᱮ ᱫᱟᱨᱮ ᱠᱚᱠᱚ ᱫᱟᱨᱮ ᱠᱚ ᱫᱟᱨᱮ ᱯᱟᱞᱟ ᱠᱚ ᱢᱮᱱᱟᱜ ᱛᱟᱯ ᱯᱮᱭᱟ ᱥᱮ ᱵᱟᱝ ᱜᱚᱢᱠᱮ ᱱᱚᱣᱟ ᱠᱚᱨᱮ ᱫᱚ
ᱦᱮᱸ ᱜᱚᱢᱠᱮ ᱢᱮᱱᱟᱜᱼᱟ᱾ ᱫᱟᱨᱮᱯᱟᱞᱟ ᱠᱚᱫᱚ ᱵᱤᱨ, ᱵᱤᱨ ᱢᱟᱱᱮ ᱢᱮᱱᱟᱜ ᱛᱟᱞᱮᱭᱟ ᱛᱚ ᱟᱹᱰᱤ ᱢᱟᱨᱟᱝ ᱜᱮ ᱵᱤᱨ ᱠᱟᱱᱟ᱾ ᱟᱫᱚ ᱵᱤᱨ ᱠᱚ ᱢᱮᱱᱟᱜ ᱛᱟᱞᱮᱭᱟ ᱟᱹᱰᱤ ᱨᱚᱠᱚᱢ ᱵᱤᱨ ᱨᱮ ᱫᱟᱨᱮ ᱠᱚ ᱢᱮᱱᱟᱜᱼᱟ ᱟᱨᱠᱤ᱾ ᱟᱨ ᱱᱤᱛᱚᱜ ᱢᱟ ᱯᱩᱴᱠᱟᱹ ᱠᱚᱦᱚᱸ ᱠᱚ, ᱯᱩᱴᱠᱟᱹ ᱠᱚᱦᱚᱸ ᱠᱚ ᱩᱰᱩᱝᱚᱜ ᱠᱟᱱᱟ ᱵᱤᱨ ᱨᱮ᱾ ᱯᱩᱴᱠᱟᱹ, ᱩᱫ ᱟᱹᱰᱤ ᱨᱚᱠᱚᱢ ᱯᱴᱠᱟ ᱩᱫ ᱠᱚ ᱤᱭᱟᱹ ᱠᱚ, ᱟᱯᱮ ᱚᱱᱛᱮ ᱫᱚ ᱵᱤᱨ ᱠᱚᱫᱚ ᱵᱟᱹᱱᱩᱜᱼᱟ ᱛᱟᱦᱞᱮ?
ᱵᱟᱝ, ᱵᱟᱝ, ᱵᱟᱝ ᱜᱚᱢᱠᱮ ᱱᱚᱛᱮ ᱫᱚ ᱵᱡᱟᱨ ᱫᱤᱥᱚᱢ ᱦᱚᱲ, ᱟᱫᱚ ᱵᱤᱨ ᱠᱚᱫᱚ ᱩᱱᱟᱹᱜ ᱫᱚ ᱵᱟᱹᱱᱩᱜᱼᱟ᱾
ᱦᱮᱸ ᱦᱮᱸ
ᱦᱮᱸ ᱟᱫᱚ ᱜᱚᱢᱠᱮ ᱱᱚᱜ-ᱚᱭ ᱡᱮ ᱵᱤᱨ ᱠᱚᱠᱚ ᱢᱟᱜ ᱯᱷᱟᱨᱪᱟᱭᱮᱫᱟ ᱥᱮ ᱢᱟᱱᱮ ᱫᱟᱨᱮ ᱠᱚᱠᱚ ᱢᱟᱜ ᱮᱫᱟ᱾ ᱱᱚᱣᱟ ᱵᱟᱨᱮᱛᱮ ᱟᱢ ᱪᱮᱫ ᱮᱢ ᱞᱟᱹᱭᱟ? ᱟᱫᱚ ᱱᱤᱭᱟᱹ ᱢᱟᱜ ᱵᱷᱟᱜᱤ ᱡᱤᱱᱤᱥ ᱠᱟᱱᱟ ᱥᱮ ᱵᱟᱹᱲᱤᱡ ᱡᱤᱱᱤᱥ ᱠᱟᱱᱟ ᱥᱮ ᱪᱮᱫ ᱞᱮᱠᱟ ᱵᱷᱟᱜᱤ ᱡᱤᱱᱤᱥ ᱵᱟᱹᱲᱤᱡ ᱡᱤᱱᱤᱥ ᱠᱟᱹᱴᱤᱡ ᱮᱢ ᱞᱟᱹᱭ ᱥᱚᱫᱚᱨ ᱢᱮ?
ᱟᱫᱚ ᱜᱚᱢᱠᱮ ᱢᱟᱜ ᱢᱟᱛᱚ ᱮᱠᱵᱟᱨᱮ ᱢᱟᱱᱮ ᱵᱷᱟᱜᱮ ᱡᱤᱱᱤᱥ ᱫᱚ ᱵᱟᱝ ᱠᱟᱱᱟ ᱛᱚ ᱢᱟᱱᱮ ᱠᱟᱹᱣᱩᱞ ᱨᱮᱦᱚᱸ ᱠᱚ ᱢᱟᱜ ᱦᱚᱪᱚᱭᱮᱫᱟ ᱢᱟᱱᱮ ᱢᱟᱜ ᱮᱫᱟ ᱠᱚ᱾ ᱟᱨ ᱡᱟᱦᱟᱸ ᱚᱱᱟ ᱯᱷᱚᱨᱮᱥᱴᱟᱨ ᱠᱷᱚᱱᱟᱜ ᱠᱚ ᱢᱟᱜ ᱦᱚᱪᱚᱭᱮᱫᱟ ᱚᱱᱟ ᱫᱚ ᱚᱢ, ᱟᱠᱚ ᱥᱮᱫ ᱢᱟᱱᱮ ᱢᱤᱫ ᱥᱮᱫ ᱠᱷᱚᱱᱟᱜ ᱧᱮᱞ ᱞᱮᱠᱷᱟᱱ ᱫᱚ ᱜᱚᱝᱠᱮ ᱚᱱᱟ ᱦᱚᱸ ᱵᱷᱟᱜᱤ ᱜᱮᱭᱟ ᱟᱨᱠᱤ᱾ ᱠᱟᱨᱚᱱ ᱚᱱᱟ ᱡᱟᱦᱟᱸ ᱫᱟᱨᱮ ᱟᱨᱠᱤ ᱚᱱᱟ ᱠᱚᱫᱚ ᱥᱮᱨᱚᱠᱚᱢ ᱤᱭᱟᱹ ᱦᱩᱭ ᱠᱟᱱᱟ ᱦᱮᱸ ᱵᱚᱭᱚᱥ ᱦᱩᱭ ᱠᱟᱱ ᱛᱟᱠᱚᱣᱟ᱾ ᱟᱫᱚ ᱚᱱᱟ ᱠᱚᱜᱮ ᱯᱷᱚᱨᱮᱥᱴᱟᱨ ᱠᱷᱚᱱᱟᱜ ᱠᱚ ᱢᱟᱜ ᱦᱚᱪᱚᱭᱟ᱾ ᱟᱨ ᱚᱱᱠᱟ ᱢᱤᱫᱴᱟᱝ ᱵᱟᱨᱭᱟ ᱫᱚᱠᱚ ᱫᱚᱦᱚ ᱠᱟᱜ ᱜᱮᱭᱟ᱾ ᱢᱟᱱᱮ ᱟᱨᱚ ᱫᱟᱨᱮ ᱡᱟᱛᱮ ᱤᱭᱟᱹᱜ ᱢᱟ ᱦᱟᱨᱟᱜ ᱢᱟ᱾
ᱦᱩᱸ
ᱟᱫᱚ ᱚᱱᱠᱟ ᱟᱹᱛᱩ ᱦᱚᱲ, ᱩᱱ ᱦᱮᱸ ᱱᱚᱝᱠᱟ ᱟᱹᱛᱩ ᱦᱚᱲ ᱠᱚ ᱢᱟ ᱢᱟᱜᱮᱫ ᱫᱚ ᱚᱱᱟ ᱫᱚ ᱠᱤᱱᱛᱩ ᱵᱟᱹᱲᱤᱡ ᱡᱤᱱᱤᱥ ᱢᱟᱱᱮ ᱩᱝᱠᱩ ᱫᱚ᱾ ᱩᱱᱟᱹᱜ ᱢᱟᱱᱮ ᱵᱟᱠᱚ ᱵᱩᱡᱷᱟᱹᱣ ᱵᱩᱡᱽ ᱫᱟᱲᱮᱭᱟᱜ ᱠᱟᱱᱟ ᱡᱮ ᱚᱠᱟ ᱢᱟᱜ ᱦᱩᱭᱩᱜᱼᱟ ᱚᱠᱟ ᱵᱟᱝ? ᱠᱷᱟᱹᱞᱤ ᱛᱟᱹᱲᱤ ᱠᱚ ᱢᱟᱜ ᱤᱫᱤᱭᱮᱜᱼᱟ᱾ ᱠᱷᱟᱹᱞᱤ ᱠᱚᱨᱮ ᱚᱱᱟ ᱫᱚ ᱵᱟᱹᱲᱤᱡᱚᱜ ᱠᱟᱱᱟ ᱱᱟᱜ᱾
ᱟᱹᱰᱤ ᱡᱚᱛᱷᱟᱛᱵᱤᱱ ᱞᱟᱹᱭ ᱠᱮᱫᱟ ᱜᱚᱝᱠᱮ ᱦᱚᱸ ᱫᱟᱨᱮ ᱡᱟᱜ ᱫᱟᱨᱮ ᱢᱟᱜ ᱫᱚ ᱵᱟᱹᱲᱤᱡ ᱡᱤᱱᱤᱥ ᱜᱮ ᱠᱟᱱᱟ ᱜᱚᱝᱠᱮ ᱠᱟᱨᱚᱱ ᱫᱟᱨᱮ ᱠᱷᱚᱱ ᱜᱮ ᱟᱵᱚ ᱦᱩᱭᱩᱜ ᱠᱟᱱᱟ ᱡᱚ ᱵᱤᱞᱤ ᱦᱚᱭ ᱦᱤᱸᱥᱤᱫ ᱠᱤᱝᱵᱟ ᱚᱠᱥᱤᱡᱮᱱ ᱫᱟᱨᱮ ᱨᱮᱱᱟᱜ ᱩᱢᱩᱞ ᱛᱟᱨᱯᱚᱨ ᱡᱟᱦᱟᱸ ᱫᱚ ᱥᱟᱦᱟᱱ ᱥᱟᱠᱟᱢ ᱠᱷᱚᱱ ᱮᱦᱚᱵ ᱠᱟᱛᱮᱫ ᱨᱟᱱ ᱢᱩᱨᱜᱟᱹᱱ ᱫᱟᱨᱮ ᱨᱮᱱᱟᱜ ᱨᱮᱦᱮᱫ ᱛᱮᱵᱚᱱ ᱧᱟᱢ ᱮᱫᱟ, ᱫᱟᱨᱮ ᱢᱟᱜ ᱫᱚ ᱵᱟᱝ ᱱᱟᱯᱟᱭᱟ ᱛᱚ, ᱯᱟᱥᱮ ᱫᱟᱨᱮ ᱞᱟᱠ ᱛᱤᱭᱟᱱ ᱡᱤᱱᱤᱥ ᱠᱚᱨᱮ ᱜᱮ ᱫᱟᱨᱮ ᱫᱚᱵᱚᱱ ᱫᱟᱨᱮ ᱫᱚᱵᱚᱱ ᱢᱟᱜ ᱢᱟ ᱡᱟᱛᱮ ᱵᱮ ᱵᱟᱹᱲᱤᱡ ᱡᱮ ᱢᱟᱱᱮ ᱡᱟᱭᱜᱟ ᱠᱚᱨᱮ ᱡᱮᱢᱚᱱ ᱫᱟᱨᱮ ᱫᱚ ᱵᱟᱵᱚᱱ ᱢᱟᱜ ᱢᱟ ᱟᱨ ᱫᱟᱨᱮ ᱡᱩᱫᱤ ᱵᱚᱱ ᱢᱟᱜ ᱢᱟ ᱟᱨᱠᱤ ᱟᱫᱚ ᱚᱱᱟ ᱜᱮ ᱫᱤᱥᱚᱢ ᱦᱚᱲ ᱴᱷᱮᱱ ᱞᱟᱹᱭ ᱫᱚ ᱢᱤᱫ ᱴᱟᱝ ᱫᱟᱨᱮ ᱡᱚᱫᱤ ᱵᱚᱱ ᱢᱟᱜ ᱢᱟ ᱵᱟᱨᱭᱟ ᱫᱟᱨᱮ ᱵᱚᱱ ᱨᱚᱦᱚᱭ ᱢᱟ ᱯᱷᱚᱨᱮᱥᱴᱟᱨ ᱠᱚᱦᱚᱸ ᱩᱝᱠᱩ ᱡᱟᱦᱟᱸ ᱠᱚ ᱫᱟᱨᱮ ᱠᱚ ᱢᱟᱜ ᱮᱫᱟ ᱩᱱᱠᱩ ᱱᱟᱦᱟᱸᱜ ᱪᱤᱱᱛᱟᱹ ᱵᱷᱟᱵᱱᱟ ᱠᱟᱛᱮᱜ ᱫᱟᱨᱮ ᱫᱚᱠᱚ ᱢᱟᱜ ᱮᱫᱟ ᱫᱟᱨᱮ ᱨᱚᱦᱚᱭᱟ ᱫᱟ ᱛᱟᱭᱚᱢ ᱫᱟᱨᱮ ᱠᱚ ᱢᱟᱜ ᱮᱫᱟ ᱡᱟᱹᱱᱤᱡ ᱠᱷᱟᱱ ᱫᱚ ᱦᱳᱭ, ᱚᱱᱟ ᱤᱛᱟᱹ ᱫᱤᱥ ᱫᱤᱥᱚᱢ ᱦᱚᱲ ᱛᱟᱞᱟ ᱨᱮᱫᱚ ᱞᱟᱹᱭ ᱫᱚ ᱡᱟᱦᱟᱸ ᱫᱚ ᱫᱟᱨᱮ ᱢᱟᱜ ᱫᱚ ᱵᱟᱝ ᱵᱩᱜᱤᱭᱟ ᱢᱮᱱ ᱠᱷᱟᱱ ᱫᱚ ᱢᱟᱱᱮ ᱫᱟᱨᱮ ᱵᱚᱱ ᱢᱟᱜ ᱞᱟᱦᱟ ᱢᱟᱲᱟᱝ ᱜᱮ ᱟᱫᱚ ᱵᱟᱨᱭᱟ ᱫᱟᱨᱮ ᱡᱮᱢᱚᱱ ᱵᱚᱱ ᱨᱚᱦᱚᱭ ᱢᱟ ᱟᱨᱠᱤ, ᱱᱤᱡᱮ ᱛᱮᱜᱮ ᱫᱟᱹᱭᱤᱛᱛᱚ ᱠᱟᱛᱮ ᱦᱟᱛᱟᱣ ᱦᱩᱭᱩᱜ ᱛᱟᱵᱚᱱᱟ ᱟᱫᱚ ᱵᱤᱨ ᱵᱩᱨᱩ ᱨᱮᱫᱚ ᱯᱷᱚᱨᱮᱥᱴᱟᱨ ᱫᱚ ᱢᱮᱱᱟᱜ ᱠᱚᱜᱮᱭᱟ ᱵᱤᱨ ᱠᱚᱨᱮ ᱫᱚ ᱟᱫᱚ ᱟᱵᱚ ᱟᱯᱟᱱ ᱟᱹᱯᱤᱱ ᱡᱟᱭᱜᱟ ᱠᱚᱨᱮ ᱟᱨᱠᱤ